ᱦᱮᱞᱳ
ᱦᱮᱞᱳ
ᱦᱮᱸ ᱜᱚᱝᱠᱮ ᱨᱚᱲ ᱵᱮᱱ ᱟᱸᱡᱚᱢ ᱫᱟ?
ᱦᱮᱸ ᱜᱚᱢᱠᱮ ᱟᱸᱡᱚᱢ ᱫᱟᱞᱤᱧ ᱟᱵᱮᱱ ᱜᱮ
ᱦᱮᱸ ᱟᱸᱡᱚᱢᱚᱜ ᱠᱟᱱ ᱜᱮᱭᱟ ᱦᱮ ᱱᱟᱯᱟᱭ ᱜᱮᱭᱟᱵᱮᱱ ᱛᱚ ᱵᱟᱝ
ᱦᱮᱸ ᱱᱟᱯᱟᱭ ᱜᱮᱭᱟᱞᱤᱧ ᱟᱹᱞᱤᱧ ᱫᱚ ᱛᱟᱯᱚᱨᱮ ᱟᱵᱮᱱ ᱜᱮ
ᱦᱮᱸ ᱟᱹᱞᱤᱧ ᱦᱚᱸᱞᱤᱧ ᱱᱟᱯᱟᱭ ᱵᱟᱲᱟᱟᱭ ᱜᱮᱭᱟ ᱮᱠᱷᱚᱱ
ᱛᱟᱯᱚᱨ ᱚᱲᱟᱜ ᱠᱚᱨᱮ ᱡᱚᱛᱚ ᱱᱟᱯᱟᱭ ᱜᱮ
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱟᱪᱪᱷᱟ
ᱫᱤᱭᱮ ᱜᱚᱢᱠᱮ ᱛᱟᱦᱚᱞᱮ ᱦᱮᱸ ᱜᱚᱢᱠᱮ ᱡᱚᱢ ᱵᱟᱲᱟ ᱠᱚᱫᱚ ᱦᱩᱭᱮᱱ ᱜᱮᱭᱟ ᱵᱟᱝ ᱫᱚ ᱵᱟᱝ ᱟᱫᱚ ᱦᱚᱸᱜᱼᱚᱭ ᱡᱚᱢ ᱵᱟᱲᱟᱛᱮᱫ ᱜᱮ ᱠᱟᱹᱴᱤᱡ ᱯᱷᱟᱸᱠ ᱥᱮ ᱚᱰᱳ ᱦᱳᱭ ᱠᱟᱱᱟ᱾
ᱟᱪᱪᱷᱟ ᱟᱹᱞᱤᱧ ᱦᱚᱸ ᱚᱱᱠᱟ ᱡᱚᱢ ᱵᱟᱲᱟ ᱠᱟᱛᱮ ᱯᱷᱟᱸᱠ ᱥᱮᱫ ᱜᱮᱞᱤᱧ ᱚᱰᱳᱠ ᱠᱟᱱᱟ᱾
ᱚᱸᱻ ᱟᱪᱪᱷᱟ ᱟᱪᱪᱷᱟ᱾
ᱦᱳᱭ᱾ ᱱᱚᱣᱟ ᱠᱟᱛᱷᱟ ᱠᱚᱫᱚ, ᱪᱟ-ᱪᱟ᱾ ᱪᱟᱥ ᱠᱚᱫᱚ ᱜᱚᱢᱠᱮ ᱚᱱᱠᱟ ᱞᱮᱠᱟ ᱟᱹᱣᱨᱤ ᱦᱩᱭᱩᱜᱼᱟ ᱠᱷᱟᱹᱞᱤ ᱥᱩᱫᱩ ᱱᱤᱛᱚᱜ ᱫᱚ ᱵᱟᱹᱭᱦᱟᱹᱲ ᱠᱚᱛᱮᱜ ᱜᱮ ᱦᱩᱭ ᱠᱟᱱᱟ᱾ ᱵᱟᱹᱫᱽ ᱥᱮᱫ ᱫᱚ ᱟᱹᱣᱨᱤᱭᱟᱜ-ᱟ ᱛᱟᱦᱞᱮ ᱠᱷᱟᱱ, ᱥᱮ ᱫᱤᱭᱮ ᱟᱹᱵᱤᱱ ᱜᱮ ᱪᱟᱥ ᱠᱚ ᱟᱹᱵᱤᱱ ᱥᱮᱫ᱾
ᱠᱚᱫᱚ ᱦᱩᱭ ᱥᱟᱹᱛ ᱯᱩᱨᱟᱹᱣ ᱠᱟᱱᱟ ᱟᱨ ᱮᱸ ᱵᱟᱹᱫᱽ ᱠᱚᱫᱚ ᱵᱟᱹᱠᱤ ᱢᱮᱱᱟᱜᱼᱟ ᱟᱫᱚ ᱫᱟᱜ ᱠᱚ ᱚᱱᱠᱟ ᱞᱮᱠᱟ ᱵᱟᱭ ᱫᱟᱜ ᱡᱟᱹᱲᱤ ᱠᱷᱟᱹᱛᱤᱨ
ᱦᱳᱭ ᱟᱨ ᱜᱚᱢᱠᱮ ᱱᱚᱛᱮ ᱢᱟ ᱮᱸ ᱥᱮᱨᱢᱟ ᱫᱟᱜ ᱛᱮᱜᱮ ᱵᱷᱚᱨᱥᱟ᱾ ᱞᱟᱦᱟ ᱪᱟᱥ ᱫᱚ ᱚᱱ ᱚᱱᱛᱮ ᱫᱚ?
ᱦᱮᱸ ᱦᱮᱸ ᱜᱚᱝᱠᱮ ᱱᱚᱛᱮ ᱦᱚᱸ ᱚᱱᱠᱟ ᱜᱮ ᱥᱮᱨᱢᱟ ᱫᱟᱜ ᱵᱷᱚᱨᱥᱟ ᱜᱮ᱾
ᱟᱪᱪᱷᱟ ᱥᱮᱨᱢᱟ ᱵᱟᱭ ᱡᱟᱹᱲᱤ ᱞᱮᱠᱷᱟᱱ ᱫᱚ? ᱪᱟᱥ ᱫᱚ ᱵᱟᱝ ᱵᱟᱝ
ᱛᱤᱱ ᱫᱷᱟᱣ ᱯᱮ ᱪᱟᱥᱟ ᱢᱟᱱᱮ ᱵᱚ ᱵᱚᱪᱷᱚᱨ ᱫᱤᱱ ᱨᱮ ᱢᱤᱫ ᱫᱷᱟᱣ ᱥᱮ ᱵᱟᱨ ᱫᱷᱟᱣ?
ᱦᱩᱸ ᱤᱱᱠᱟᱹ ᱵᱟᱹᱭᱦᱟᱹᱲ ᱵᱟᱹᱭᱦᱟᱹᱲ ᱢᱮᱱᱟᱜᱼᱟ ᱢᱤᱫᱴᱟᱝ ᱢᱟᱱᱮ, ᱵᱟᱸᱫ ᱞᱟᱛᱟᱨ ᱤᱱᱠᱟᱹ ᱢᱮᱱᱟᱜ ᱛᱟᱞᱮᱭᱟ ᱚᱱᱟ ᱵᱟᱸᱫ ᱞᱟᱛᱟᱨ ᱨᱮᱫᱚ ᱤᱱᱠᱟᱹ ᱫᱷᱚᱨᱚᱱ ᱨᱮᱦᱚᱸ ᱦᱚᱭᱳᱜ ᱜᱮᱭᱟ᱾ ᱵᱟᱨ ᱫᱷᱟᱣ ᱜᱮᱞᱮ ᱪᱟᱥ ᱜᱮᱭᱟ ᱢᱟᱱᱮ ᱦᱚᱭᱛᱳ ᱫᱷᱚᱨᱚᱱ ᱨᱮᱫᱚ ᱮᱠᱴᱩ ᱠᱚᱢ ᱜᱮ᱾
ᱦᱩᱸ ᱦᱩᱸ ᱦᱩᱸ ᱦᱩᱸ ᱦᱩᱸ᱾
ᱜᱚᱢᱠᱮ ᱟᱨ ᱚᱱᱛᱮ ᱫᱚ?
ᱦᱮᱸ ᱜᱚᱝᱠᱮ ᱟᱞᱮ ᱱᱚᱛᱮ ᱦᱚᱸ ᱢᱤᱫ ᱫᱷᱟᱣ ᱫᱚ ᱢᱤᱫ ᱫᱷᱟᱣ ᱜᱮ ᱟᱫᱚ, ᱟᱞᱮ ᱱᱚᱸᱰᱮ ᱫᱚ ᱰᱮᱢ ᱨᱮᱱᱟᱜ ᱫᱟᱜ ᱞᱮ ᱧᱟᱢᱟ ᱠᱮᱱᱮᱞ ᱫᱟᱜ ᱠᱚ, ᱛᱟᱦᱞᱮ ᱚᱱᱟ ᱠᱚᱞᱮ ᱧᱟᱢ ᱞᱮ ᱠᱷᱟᱱ ᱫᱷᱚᱨᱚᱱ ᱦᱚᱸ, ᱠᱮᱱᱮᱞ ᱞᱟᱛᱟᱨ ᱠᱚᱨᱮ ᱡᱟᱦᱟᱸᱭ ᱦᱚᱲᱟᱜ ᱠᱷᱮᱛ ᱠᱚ ᱢᱮᱱᱟᱜᱼᱟ, ᱠᱩ ᱫᱚ ᱦᱩᱭᱩᱜ ᱛᱟᱠᱚᱣᱟ᱾
ᱦᱩᱸ ᱟᱪᱪᱷᱟ, ᱦᱮᱸ ᱜᱚᱝᱠᱮ ᱟᱨ ᱱᱚᱛᱮ ᱫᱚ ᱚᱱᱮ ᱤᱱᱠᱟᱹ᱾ ᱥᱩᱵᱤᱫᱷᱟ ᱵᱟᱹᱱᱩᱜᱼᱟ, ᱠᱮᱱᱮᱞ ᱥᱮ ᱰᱮᱢ ᱥᱮ
ᱦᱩᱸ᱾
ᱡᱟᱭᱦᱳᱠ ᱤᱱᱠᱟᱹᱱᱟᱜ ᱠᱟᱱᱟ ᱥᱮ ᱥᱮᱞᱚ, ᱤᱱᱠᱟᱹᱱᱟᱜ ᱠᱳᱱᱳ ᱤᱭᱟᱹ ᱵᱟᱹᱱᱩᱜᱼᱟ, ᱡᱟ ᱦᱩᱭᱩᱜ-ᱟ ᱳᱭ ᱥᱮᱨᱢᱟ ᱫᱟᱜ ᱛᱮ ᱜᱮ ᱟᱨ, ᱟᱪᱪᱷᱟ ᱟᱪᱪᱷᱟ᱾ ᱛᱟᱦᱞᱮ ᱜᱚᱝᱠᱮ ᱪᱮᱫ ᱵᱮᱱ ᱞᱟᱹᱭ?
ᱞᱟᱹᱭᱫᱟᱹᱞᱤᱧ ᱚᱝᱠᱟ
ᱦᱮᱸ ᱞᱟᱹᱭ ᱵᱮᱱ ᱪᱮᱫ ᱵᱮᱱ ᱞᱟᱹᱭᱫᱟ ᱞᱟᱹᱭ ᱞᱮ ᱵᱮᱱ?
ᱡᱮ ᱚᱝᱠᱟ ᱦᱩᱲᱩ ᱵᱟᱫᱮ ᱟᱨᱚ ᱚᱱᱠᱟ ᱡᱟᱦᱟᱸᱱᱟᱜ ᱚᱱᱠᱟ ᱞᱮᱠᱟ ᱪᱟᱥ ᱠᱚ ᱦᱩᱭ ᱵᱟᱲᱟᱜ ᱜᱮᱭᱟ ᱥᱮ ᱵᱟᱝ?
ᱪᱟᱥ ᱫᱚ ᱦᱩᱭ ᱵᱟᱲᱟᱜ ᱜᱮᱭᱟ ᱵᱚᱞᱛᱮ ᱤᱱᱠᱟᱹ᱾ ᱥᱚᱵᱽᱡᱤ ᱠᱚ, ᱦᱮᱸ ᱠᱟᱹᱴᱤᱡ᱾ ᱟᱪᱪᱷᱟ ᱨᱚᱦᱚᱭ ᱦᱩᱭ ᱠᱟᱱ ᱜᱮᱭᱟ ᱢᱟᱱᱮ ᱱᱤᱝᱠᱟᱹ ᱚᱲᱟᱜ ᱡᱚᱢ ᱞᱟᱹᱜᱤᱫ ᱜᱮ᱾
ᱦᱩᱸ᱾
ᱤᱱᱟᱹᱜᱮ ᱦᱩᱲᱩ ᱟᱨ ᱤᱱᱟᱹᱜ ᱦᱟᱞᱠᱟ ᱠᱚᱨᱮ ᱥᱚᱵᱽᱡᱤ ᱠᱚ ᱚᱱᱮ ᱱᱤᱝᱠᱟᱹ ᱚᱲᱟᱜ ᱡᱚᱢ ᱞᱟᱹᱜᱤᱫ ᱟᱨᱠᱤ, ᱤᱱᱟᱹᱜᱮ ᱪᱟᱥ ᱦᱩᱭ ᱟᱠᱟᱱᱟ ᱱᱤᱛᱚᱜ ᱫᱚ ᱟᱯᱟ ᱛᱚᱛᱚ᱾ ᱟᱨ ᱤᱱᱠᱟᱹ ᱫᱟᱜ ᱠᱚ ᱞᱟᱜᱟᱣ ᱞᱮᱠᱷᱟᱱ ᱤᱱᱠᱟᱹ ᱜᱷᱩᱴᱩ ᱫᱚ ᱟᱨ ᱫᱟᱜ ᱠᱚ ᱞᱟᱜᱟᱣ ᱞᱮᱠᱷᱟᱱ ᱪᱟᱥ ᱦᱩᱭᱩᱜ-ᱟ ᱟᱨ ᱵᱟᱝᱠᱷᱟᱱ ᱫᱚ ᱵᱟᱝ᱾ ᱵᱩᱡ ᱫᱟᱵᱮᱱ ᱜᱚᱝᱠᱮ᱾ ᱦᱮᱞᱳ, ᱜᱚᱝᱠᱮ ᱠᱟᱹᱴᱤᱡ ᱱᱮᱴᱚᱣᱟᱨᱠ ᱵᱟᱭ ᱧᱟᱢᱮᱫ ᱛᱮ ᱰᱤᱥᱴᱟᱵᱮᱫ ᱛᱟᱵᱮᱱᱟ᱾